ᱦᱮᱞᱳ
ᱦᱮᱸ ᱜᱚᱢᱠᱮ ᱟᱸᱡᱚᱢᱚᱜ ᱠᱟᱱᱟ?
ᱦᱮᱸ ᱜᱚᱝᱠᱮ ᱟᱸᱡᱢᱚᱜ ᱠᱟᱱᱟ᱾ ᱜᱚᱝᱠᱮ ᱛᱟᱦᱚᱞᱮ ᱪᱮᱫ ᱠᱚᱢ ᱪᱤᱠᱟᱹᱭᱮᱫᱟ
ᱪᱤᱠᱟᱹ ᱫᱚ ᱪᱮᱫ ᱜᱮ ᱵᱟᱝ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱵᱷᱟᱜᱮ ᱜᱮᱛᱚ ᱢᱮᱱᱟᱜ ᱢᱮᱭᱟ ᱵᱮᱥ ᱜᱮ
ᱦᱮᱸ ᱱᱟᱯᱟᱭ ᱜᱮ ᱢᱤᱱᱟᱹᱧᱟ᱾ ᱟᱢ ᱜᱮ ᱚᱠᱟ ᱞᱮᱠᱟ ᱢᱮᱱᱟᱜ ᱢᱮᱭᱟ?
ᱤᱧ ᱦᱚᱸ ᱟᱹᱰᱤ ᱱᱟᱯᱟᱭ ᱜᱮ ᱢᱤᱱᱟᱹᱧᱟᱹ ᱛᱟᱦᱚᱞᱮ ᱱᱤᱛᱳᱜ ᱫᱚ ᱪᱮᱫ ᱮᱢ ᱪᱤᱠᱟᱹᱭᱮᱫᱟ
ᱪᱤᱠᱟᱹᱜᱮ ᱵᱟᱝ ᱱᱤᱛᱚᱜ ᱫᱚ ᱚᱸᱭ ᱫᱩᱲᱩᱵ ᱵᱟᱲᱟ ᱦᱩᱭ ᱟᱠᱟᱱᱟ
ᱛᱟᱦᱚᱞᱮ ᱜᱚᱝᱠᱮ ᱱᱤᱛᱚᱜ ᱫᱚ ᱛᱟᱦᱚᱞᱮ ᱟᱯᱮ ᱥᱮᱫ ᱫᱚ ᱪᱮᱫ ᱠᱚ ᱪᱤᱠᱟᱹᱭᱮᱫᱟ ᱥᱮ ᱪᱤᱱᱛᱟᱹᱼᱟ ᱡᱟᱹᱯᱩᱫ ᱫᱤᱱ ᱨᱮ ᱪᱮᱫ ᱠᱚ ᱠᱟᱹᱢᱤ ᱵᱟᱲᱟ ᱠᱚ ᱦᱩᱭᱩᱜ ᱠᱟᱱᱟ ᱚᱲᱟᱜ ᱥᱮᱫ?
ᱟᱪᱪᱷᱟ ᱱᱚᱜᱼᱚᱭ ᱟᱯᱮ ᱥᱮᱫ ᱫᱚ ᱱᱚᱜᱼᱚᱭ ᱱᱮᱛᱟᱨ ᱫᱚ ᱡᱟᱹᱯᱩᱫ ᱫᱤᱱ ᱦᱮᱡ ᱠᱟᱱᱟ ᱛᱚ᱾ ᱟ ᱚᱜ ᱟᱫᱚ ᱜᱟᱹᱪᱷᱤ ᱠᱚᱦᱚᱸ ᱟᱹᱣᱨᱤ ᱦᱟᱨᱟ ᱦᱟᱨᱟᱜ ᱛᱟᱞᱮᱭᱟ ᱟᱞᱮᱥᱮᱫ ᱫᱚ ᱟᱯᱷᱚᱨ ᱠᱚ ᱞᱟᱹᱭᱟ ᱚᱱᱟ ᱠᱚ ᱠᱷᱮᱛ ᱠᱚᱨᱮ ᱫᱚ ᱫᱟᱜ ᱫᱚ ᱫᱟᱜ ᱠᱟᱱ ᱜᱮᱭᱟ᱾ ᱦᱩᱸ ᱵᱟᱠᱷᱟᱱ ᱫᱚ ᱚᱱᱟ ᱦᱟᱨᱟ ᱞᱮᱠᱟ ᱜᱮ ᱟᱫᱚ ᱦᱩᱲᱩ ᱞᱮ ᱨᱚᱦᱚᱭᱟ᱾
ᱟᱪᱪᱷᱟ
ᱟᱪᱪᱷᱟ ᱟᱯᱮ ᱠᱚᱫᱚ ᱛᱤᱱᱟᱹᱜ ᱥᱟᱺᱜᱤᱧ ᱠᱮᱫᱟᱯᱮ?
ᱟᱞᱮ ᱥᱮᱫ ᱦᱚᱸ ᱟᱞᱮᱥᱮᱫ ᱦᱚᱸ ᱛᱚᱞᱟ ᱜᱟᱹᱪᱷᱤ ᱠᱚᱫᱚ ᱦᱟᱨᱟ ᱟᱠᱟᱱ ᱜᱮᱭᱟ᱾ ᱱᱤᱛᱚᱜ ᱫᱚ ᱱᱟᱦᱮᱞ ᱛᱮ ᱴᱮᱠᱴᱟᱨ ᱛᱮᱠᱚ ᱥᱤᱭᱳᱜ ᱠᱟᱱᱟ᱾ ᱟᱨ ᱢᱤᱫ ᱵᱟᱨ ᱫᱤᱱ ᱯᱚᱨ ᱠᱷᱟᱱᱜ ᱜᱮ ᱦᱳᱲᱳ ᱠᱚᱫᱚ ᱨᱚᱦᱚᱭ ᱦᱩᱭᱩᱜᱼᱟ
ᱟᱪᱪᱷᱟ
ᱛᱟᱦᱚᱞᱮ ᱜᱚᱝᱠᱮ ᱟᱯᱮ ᱥᱮᱫ ᱫᱚ ᱪᱮᱫ ᱞᱮᱠᱟ ᱡᱟᱹᱯᱩᱫ ᱯᱟᱲᱟᱣ ᱟᱠᱟᱱᱟ?
ᱡᱟᱹᱯᱩᱫ ᱫᱚ ᱱᱚᱜᱼᱚᱭ ᱵᱟᱨ ᱥᱤᱧ ᱜᱟᱱ ᱫᱟᱜ ᱠᱮᱜ ᱟᱭ ᱟᱹᱰᱤ ᱡᱳᱨ ᱜᱮ ᱥᱮᱛᱟᱜ ᱠᱷᱚᱱᱟᱜ ᱟᱭᱩᱵ ᱫᱟᱹᱵᱤᱡ ᱚᱱᱠᱟ ᱫᱟᱜ ᱫᱟᱭ ᱱᱚᱜᱼᱚᱭ ᱛᱮᱦᱮᱧ ᱜᱮ ᱯᱷᱟᱠ ᱠᱟᱜ-ᱟ ᱛᱮᱦᱮᱧ ᱜᱮ ᱫᱟᱜ ᱫᱚᱭ ᱯᱷᱟᱸᱠᱟᱜᱼᱟ ᱦᱚᱞᱟ ᱢᱟᱸᱫᱷᱮᱨ ᱫᱚᱭ ᱫᱟᱜ ᱮ ᱛᱟᱦᱮᱸᱫ ᱜᱮᱭᱟ᱾
ᱛᱟᱦᱚᱞᱮ ᱢᱚᱴᱟᱢᱩᱴᱤ ᱡᱟᱹᱯᱩᱫ ᱫᱚ ᱟᱨᱟᱢᱵᱚ ᱟᱠᱟᱱ ᱜᱮᱭᱟ᱾
ᱦᱮᱸ ᱡᱟᱹᱯᱩᱫ ᱫᱚ ᱟᱨᱟᱢᱵᱚ ᱟᱠᱟᱱ ᱜᱮᱭᱟ ᱚᱱᱟ ᱜᱟᱹᱪᱷᱤ ᱦᱟᱨᱟ ᱞᱮᱱᱠᱷᱟᱱ ᱜᱮ ᱦᱳᱲᱳ ᱨᱚᱦᱚᱭ ᱫᱚᱞᱮ ᱟᱨᱚᱢ ᱮᱦᱚᱵᱼᱟ᱾
ᱛᱟᱦᱚᱞᱮ ᱜᱚᱝᱠᱮ ᱟᱯᱮᱥᱮᱫ ᱪᱤᱠᱟ ᱞᱟᱦᱟᱛᱮ ᱥᱮ ᱢᱟᱨᱟᱝ ᱛᱮ ᱪᱮᱫ ᱞᱮᱠᱟ ᱡᱟᱹᱯᱩᱫ ᱯᱟᱲᱟᱣ ᱠᱚᱜᱼᱟ ᱥᱮ ᱪᱮᱫᱞᱮᱠᱟ ᱵᱚᱱᱱᱚ ᱠᱚ ᱥᱮ ᱡᱟᱦᱱᱟᱜ ᱟᱱᱟᱴ ᱮᱸᱴᱠᱮᱴᱚᱲᱮ ᱠᱚ ᱧᱮᱞ ᱧᱟᱢ ᱠᱚᱜᱼᱟ ᱚᱱᱟ ᱠᱟᱹᱴᱤᱡ ᱞᱟᱹᱭ ᱛᱟᱞᱟᱝ ᱢᱮ ᱥᱮ
ᱱᱚᱜᱼᱚᱭ ᱡᱮᱢᱚᱱ ᱱᱤᱛᱚᱜ ᱫᱚ ᱱᱮᱛᱟᱨ ᱫᱚ ᱞᱟᱹᱭᱫᱟᱹᱧ ᱡᱟᱦᱟᱸ ᱞᱮᱠᱟ ᱦᱩᱭᱩᱜ ᱠᱟᱱᱟ ᱡᱮ ᱱᱤᱛᱛᱮ ᱡᱟᱹᱯᱩᱫ ᱫᱤᱱ ᱵᱚᱞᱛᱮ ᱦᱩᱲᱩ ᱨᱚᱦᱚᱭ ᱮᱦᱚᱵ ᱠᱚᱜ ᱠᱮᱭᱟ ᱟᱨ ᱱᱮᱛᱟᱨ ᱫᱚ ᱡᱟᱦᱟᱸ ᱧᱮᱞᱚᱜ ᱠᱟᱱᱟ ᱮᱠᱷᱚᱱᱳ ᱯᱚᱨᱮᱛᱮ ᱫᱟᱜ ᱠᱟᱜ ᱠᱷᱟᱹᱛᱤᱨ ᱛᱮ ᱟᱨᱯᱚᱨ ᱦᱚᱸ ᱛᱟᱭᱚᱢ ᱛᱮ ᱜᱤᱰᱤ ᱦᱩᱭ ᱟᱠᱟᱱᱟ ᱵᱟᱠᱷᱟᱱ ᱫᱚ ᱱᱤᱛᱛᱮ ᱨᱚᱦᱚᱭ ᱨᱚᱦᱚᱭ ᱫᱚᱞᱮ ᱮᱦᱚᱵ ᱠᱮᱭᱟ
ᱟᱪᱪᱷᱟ
ᱟᱯᱮ ᱥᱮᱫ ᱫᱚ ᱜᱚᱢᱠᱮ ᱛᱟᱦᱚᱞᱮ ᱫᱟᱜ ᱮᱫᱟ ᱪᱮᱫᱠᱟ?
ᱟᱞᱮ ᱥᱮᱫ ᱦᱚᱸ ᱱᱚᱝᱠᱟ ᱜᱮ ᱟᱯᱮ ᱥᱮᱫ ᱞᱮᱠᱟ ᱜᱮ᱾ ᱯᱮ ᱯᱩᱱ ᱫᱤᱱ ᱫᱚ ᱟᱹᱰᱤ ᱜᱮ ᱫᱟᱜ ᱮ ᱡᱟᱹᱲᱤᱭᱮᱫᱟ᱾ ᱢᱚᱴᱟ ᱢᱩᱴᱤ ᱵᱷᱟᱜᱤ ᱜᱮ ᱫᱟᱜ ᱮ ᱡᱟᱹᱲᱤᱭᱮᱫᱟ᱾ ᱫᱟᱜ ᱨᱮᱱᱟᱜ ᱠᱳᱱᱳ ᱮᱴᱠᱮᱴᱚᱬᱮ ᱫᱚ ᱵᱟᱭ ᱧᱮᱞ ᱧᱟᱢᱚᱜ ᱠᱟᱱᱟ᱾
ᱦᱮᱸ ᱦᱮᱸ
ᱱᱚᱝᱠᱟ ᱜᱮ ᱱᱟᱦᱟᱜ ᱞᱟᱦᱟ ᱛᱮᱦᱚᱸ ᱱᱚᱝᱠᱟ ᱫᱟᱜ ᱠᱚᱫᱚ ᱦᱩᱭ ᱵᱟᱲᱟ ᱟᱠᱟᱱᱟ ᱥᱮ ᱟᱹᱰᱤ ᱞᱟᱦᱟ ᱛᱮ ᱫᱚ ᱫᱟᱜ ᱦᱚᱸ ᱚᱱᱠᱟ ᱠᱟᱞᱟ ᱠᱟᱞᱟᱭᱢᱮᱴ ᱪᱮᱡ ᱠᱷᱟᱹᱛᱤᱨ ᱫᱟᱜ ᱠᱚᱫᱚ ᱵᱟᱭ ᱡᱟᱹᱨᱤ ᱵᱟᱲᱟ ᱠᱚᱜ-ᱟ᱾
ᱦᱩᱸ
ᱱᱮᱛᱟᱨ ᱫᱚ ᱧᱮᱞ ᱧᱟᱢᱚᱜ ᱠᱟᱱᱟ ᱢᱳᱴᱟᱢᱩᱴᱤ ᱫᱟᱜ ᱫᱚᱭ ᱡᱟᱹᱲᱤᱭ ᱫᱟ ᱵᱷᱟᱜᱤ ᱜᱮ ᱤᱧᱤᱧ ᱢᱚᱱᱮᱭᱮᱫᱟ ᱱᱚᱣᱟ ᱥᱮᱨᱢᱟ ᱫᱚ ᱦᱟᱭ ᱜᱮ ᱦᱩᱲᱩ ᱠᱚᱫᱚ ᱦᱩᱭᱩᱜ-ᱟ᱾ ᱛᱟᱦᱚᱞᱮ ᱜᱚᱝᱠᱮ ᱚᱱᱟ ᱡᱟᱦᱟᱸ ᱞᱟᱝ ᱠᱩᱞᱤ ᱠᱮᱫ ᱢᱮᱭᱟ᱾ ᱪᱮᱫᱠᱟ ᱟᱯᱮ ᱥᱮᱫ? ᱮᱸ ᱡᱟᱹᱥᱛᱤ ᱫᱟᱜ ᱮ ᱡᱟᱹᱲᱤ ᱞᱮᱜ ᱠᱷᱟᱱ ᱡᱟᱦᱟᱸᱱᱟᱜ ᱪᱟᱥ ᱠᱮᱴᱚᱬᱮ ᱠᱚ ᱦᱩᱭᱩᱜ-ᱟ ᱥᱮ ᱵᱟᱝ ᱥᱮ ᱪᱮᱫ ᱞᱮᱠᱟ? ᱱᱟᱹᱭ ᱱᱟᱞᱟ ᱠᱚᱨᱮ ᱫᱟᱜ ᱠᱚ ᱡᱟᱣᱨᱟᱜ-ᱟ ᱥᱮ ᱪᱮᱫ ᱞᱮᱠᱟ ᱚᱱᱟ?
ᱵᱟᱝ ᱵᱟᱝ ᱚᱱᱠᱟ ᱞᱮᱠᱟ ᱫᱚ ᱵᱟᱝ ᱟᱞᱮ ᱥᱮᱫ ᱫᱚ ᱱᱚᱜ-ᱚᱭ ᱡᱮ ᱫᱟᱜ ᱠᱮᱫᱟᱭ ᱟᱹᱰᱤ ᱱᱟᱯᱟᱭ ᱡᱟᱞᱮ ᱚᱱᱠᱟ ᱛᱩᱯᱩᱱ ᱠᱚᱦᱚᱸ ᱫᱟᱜ ᱛᱩᱯᱩᱱ ᱫᱟᱜ ᱠᱚ ᱠᱚ ᱵᱟᱹᱱᱩᱜ ᱛᱟᱞᱮᱭᱟ ᱡᱮ ᱱᱚᱜ-ᱚᱭ ᱫᱟᱜ ᱠᱮᱫᱟᱭ ᱱᱟᱹᱭ ᱜᱟᱰᱟ ᱯᱮᱨᱮᱡ ᱮᱱᱟ ᱱᱤᱛᱚᱜ ᱦᱮᱸ ᱜᱟᱹᱰᱭᱟᱹ ᱠᱚ ᱯᱮᱨᱮᱡ ᱮᱱᱟ, ᱚᱱᱟ ᱠᱚᱨᱮ ᱜᱮ ᱱᱤᱛᱚᱜ ᱫᱚ ᱟᱫᱚ ᱛᱩᱯᱩ ᱵᱟᱲᱟᱭ ᱦᱩᱭᱩᱜ-ᱟ᱾ ᱵᱟᱠᱷᱟᱱ ᱫᱚ ᱚᱱᱟ ᱫᱷᱚᱨᱚᱱ ᱨᱮ ᱟᱹᱰᱤ ᱜᱮ ᱮᱴᱠᱮ ᱴᱚᱬᱮ ᱦᱩᱭᱩᱜ ᱠᱟᱱ ᱛᱟᱦᱮᱸᱫ ᱛᱟᱦᱚᱞᱮ ᱚᱱᱠᱟᱱ ᱤᱭᱟᱹ ᱥᱟᱵᱢᱟᱨᱥᱟᱞ ᱨᱮᱱᱟᱜ ᱫᱟᱜ ᱛᱮ ᱛᱩᱯ ᱛᱩᱯᱩᱱ ᱦᱩᱭᱩᱜ ᱠᱟᱱ ᱛᱟᱦᱮᱸᱜ᱾ ᱦᱩᱸ ᱱᱮ ᱱᱤᱛᱚᱜ ᱫᱟᱜ ᱠᱟᱛᱮ ᱟᱹᱰᱤ ᱟᱹᱰᱤ ᱜᱮ ᱵᱷᱟᱜᱮ ᱱᱟᱯᱟᱭ ᱦᱩᱭᱮᱱ ᱛᱟᱞᱮᱭᱟ ᱵᱟᱱ ᱨᱮ ᱱᱟᱹᱭ ᱨᱮ ᱜᱟᱰᱟ ᱨᱮ ᱱᱤᱛᱚᱜ ᱫᱚ ᱡᱟᱦᱟᱸ ᱴᱷᱮᱡ ᱜᱮ ᱛᱩᱯᱩ ᱥᱟᱱᱟ ᱞᱮᱭᱟ ᱚᱸᱰᱮ ᱢᱟ
ᱟᱪᱪᱷᱟ ᱟᱞᱮ ᱥᱮᱫ ᱦᱚᱸ ᱱᱟᱭ ᱜᱟᱰᱟ ᱠᱚᱫᱚ ᱢᱮᱱᱟᱜ-ᱟ ᱡᱟᱹᱥᱛᱤ ᱫᱟᱜ ᱞᱮᱠᱷᱟᱱ ᱜᱮ ᱱᱚᱝᱠᱟ ᱵᱚᱱᱱᱚ ᱠᱚ ᱦᱩᱭ ᱵᱟᱲᱟᱜ-ᱟ ᱜᱟᱰᱟ ᱫᱷᱟᱨᱮ ᱨᱮ ᱚᱲᱟᱜ ᱛᱟᱞᱮ ᱛᱚ ᱚᱱᱟ ᱠᱷᱟᱹᱛᱤᱨ ᱚᱲᱟᱜ ᱠᱚᱦᱚᱸ ᱫᱟᱜ ᱠᱚ ᱦᱮᱡ ᱵᱟᱲᱟᱜ-ᱟ
ᱦᱚᱸ
ᱟᱹᱰᱤ ᱮᱴᱠᱮ ᱴᱚᱬᱮ ᱜᱮ ᱧᱮᱞ ᱧᱟᱢᱚᱜ-ᱟ ᱚᱱᱟ ᱦᱚᱸ ᱡᱟᱭ ᱦᱳᱠ ᱛᱟᱦᱚᱞᱮ ᱟᱯᱮ ᱥᱮᱫ ᱫᱚ ᱪᱮᱠᱟ ᱜᱟᱰᱟ ᱱᱟᱹᱭ ᱠᱚᱫᱚ ᱢᱮᱱᱟᱜ ᱟᱥᱮ ᱵᱟᱝ
ᱦᱮᱸ ᱢᱮᱱᱟᱜ ᱜᱮᱭᱟ ᱜᱟᱰᱟ ᱦᱚᱸ ᱢᱮᱱᱟᱜ-ᱟ ᱥᱩᱨ ᱨᱮ ᱱᱟᱹᱭ ᱦᱚᱸ ᱥᱩᱨ ᱨᱮ ᱢᱮᱱᱟᱜ ᱜᱮᱭᱟ ᱟᱨ ᱫᱤᱭᱮ ᱱᱚᱜ-ᱚᱭ ᱱᱚᱝᱠᱟᱱ ᱵᱟᱝ ᱫᱟᱜ ᱞᱟᱦᱟ ᱫᱚ ᱫᱚᱢᱮᱜ ᱜᱮ ᱥᱚᱢᱚᱥᱥᱟ ᱦᱩᱭᱮᱱ ᱛᱟᱞᱮᱭᱟ ᱡᱮᱢᱚᱱ ᱱᱚᱜ-ᱚᱭ ᱧᱩ ᱠᱚᱦᱚᱸ ᱟᱹᱜᱩ ᱣᱟᱞᱮ ᱠᱟᱱ ᱛᱟᱦᱮᱸᱜ ᱠᱚ ᱵᱟᱠᱷᱟᱱ ᱫᱚ ᱪᱮᱫ ᱤᱧ ᱞᱟᱹᱭᱟ ᱟᱹᱰᱤ ᱥᱟᱺᱜᱤᱧ ᱠᱷᱚᱱ ᱥᱮ ᱧᱩ ᱫᱟᱜ ᱦᱚᱸ ᱟᱹᱜᱩ ᱦᱩᱭᱩᱜ ᱠᱟᱱ ᱛᱟᱞᱮ ᱛᱟᱦᱮᱸ ᱠᱟᱱᱟ
ᱛᱟᱦᱚᱞᱮ ᱜᱚᱢᱠᱮ ᱢᱤᱫᱴᱤᱡ ᱞᱟᱝ ᱠᱩᱠᱞᱤᱭᱮᱫ ᱢᱮᱭᱟ ᱛᱟᱦᱚᱞᱮ ᱟᱯᱮ ᱥᱮᱫ ᱱᱩᱭ ᱱᱟᱹᱭ ᱜᱟᱰᱟ ᱠᱚ ᱢᱮᱱᱟᱜ ᱜᱮᱭᱟ ᱛᱟᱦᱚᱞᱮ ᱪᱮᱫ ᱞᱮᱠᱟ ᱦᱟᱹᱠᱩ ᱠᱚᱯᱮ ᱥᱟᱵ ᱠᱚᱣᱟ ᱥᱮ ᱵᱟᱝ ᱪᱤᱞᱤ ᱞᱮ ᱪᱮᱫ ᱞᱮᱠᱟᱱ ᱦᱟᱹᱠᱩ ᱠᱚ ᱧᱮᱞ ᱧᱟᱢᱚᱜ-ᱟ ᱥᱮ ᱪᱮᱫ
ᱦᱮᱸ ᱦᱟᱹᱠᱩ ᱫᱚ ᱱᱤᱛᱳᱜ ᱛᱮᱢᱚᱱ ᱫᱟᱜ ᱟᱠᱟᱫᱟᱭ ᱱᱤᱛᱳᱜ ᱫᱚ ᱟᱹᱣᱨᱤ ᱠᱚ ᱦᱟᱹᱠᱩᱜ-ᱟ ᱱᱷᱟᱜ ᱠᱤᱪᱷᱩ ᱫᱤᱱ ᱯᱚᱨ ᱠᱷᱟᱱ ᱠᱚ ᱦᱟᱹᱠᱩᱜ-ᱟ ᱛᱚᱠᱷᱚᱱ ᱫᱚ ᱦᱟᱹᱠᱩ ᱥᱟᱵ ᱠᱚᱫᱚ ᱞᱮ ᱪᱟᱞᱟᱜ ᱜᱮᱭᱟ ᱡᱷᱟᱹᱞᱤ ᱢᱮᱱᱟᱜ ᱛᱟᱞᱮᱭᱟ ᱢᱟᱨᱟᱝ ᱢᱟᱨᱟᱝ ᱚᱱᱠᱟ ᱟᱛᱳ ᱨᱮᱱ ᱵᱟᱨᱭᱟ ᱟᱹᱛᱩ ᱢᱮᱱᱟᱜ-ᱟ ᱚᱱᱟ ᱟᱹᱛᱩ ᱨᱮᱱ ᱢᱤᱫ ᱠᱟᱛᱮ ᱛᱮ ᱱᱟᱹᱭ ᱨᱮ ᱦᱟᱹᱠᱩ ᱞᱮ ᱥᱟᱵ ᱠᱚᱣᱟ ᱟᱨ ᱚᱱᱟ ᱦᱚᱲᱟᱜ ᱵᱟᱸᱫᱷ ᱠᱚᱨᱮᱱ ᱦᱟᱹᱠᱩ ᱚᱱᱟ ᱱᱟᱹᱭ ᱨᱮᱠᱚ ᱫᱟᱹᱲ ᱟᱹᱜᱩ ᱠᱟᱜᱼᱟ ᱩᱱᱠᱩ ᱦᱟᱹᱠᱩ ᱠᱚ ᱟᱹᱰᱤ ᱢᱟᱨᱟᱝ ᱢᱟᱨᱟᱝ ᱠᱚ ᱧᱟᱢᱚᱜ ᱛᱟᱦᱮᱸᱜ ᱮᱭ ᱡᱮᱢᱚᱱ ᱠᱟᱛᱞᱟ ᱠᱚ ᱮᱭ ᱡᱮᱢᱚᱱ ᱦᱳᱜᱳᱜ ᱠᱟᱱ ᱛᱟᱢᱟ ᱠᱟᱛᱞᱟ ᱦᱟᱹᱠᱩ ᱟᱨ ᱪᱮᱞᱮᱠ ᱩᱱᱠᱩ ᱫᱷᱩᱲᱤ ᱦᱟᱠᱩ ᱱᱚᱠᱩ ᱠᱚ
ᱟᱪᱪᱷᱟ ᱟᱞᱮ ᱥᱮᱫ ᱦᱚᱸ ᱱᱚᱝᱠᱟ ᱜᱮ ᱵᱟᱹᱥ ᱡᱟᱹᱥᱛᱤ ᱡᱩᱫᱤ ᱡᱟᱹᱯᱩᱫᱟᱭ ᱥᱮ ᱡᱟᱹᱥᱛᱤ ᱫᱟᱜ ᱡᱟᱹᱲᱤ ᱞᱮᱱᱠᱷᱟᱱ ᱟᱞᱮ ᱚᱱᱛᱮ ᱫᱚ ᱱᱟᱢᱟᱞ ᱫᱤᱥᱚᱢ ᱛᱚ ᱡᱟᱹᱥᱛᱤ ᱵᱟᱸᱫᱷ ᱯᱩᱠᱷᱨᱤ ᱠᱚ ᱢᱮᱱᱟᱜᱼᱟ ᱟᱫᱚ ᱡᱟᱹᱥᱛᱤ ᱫᱟᱜ ᱞᱮᱠᱷᱟᱱ ᱚᱱᱟ ᱠᱚᱨᱮ ᱛᱚᱵᱮ ᱫᱟᱜ ᱛᱮ ᱪᱮᱦᱮᱞ ᱪᱟᱯᱮᱞᱚᱜᱼᱟ ᱫᱟᱜ ᱵᱟᱹᱲᱛᱤ ᱞᱮᱱ ᱠᱷᱟᱱ ᱯᱩᱠᱷᱨᱤ ᱠᱷᱚᱱ ᱥᱮ ᱵᱟᱸᱫᱷ ᱠᱷᱚᱱ ᱡᱟᱦᱟᱸ ᱦᱟᱹᱠᱩ ᱠᱚᱠᱚ ᱛᱟᱦᱮᱱᱟ ᱩᱱᱠᱩ ᱱᱟᱹᱭ ᱜᱟᱰᱟ ᱵᱟᱹᱫᱽ ᱵᱟᱦᱮᱨ ᱥᱮᱫ ᱠᱚ ᱦᱤᱡᱩᱜᱼᱟ ᱵᱟᱹᱫᱽ ᱠᱚᱨᱮ ᱦᱟᱹᱠᱩ ᱠᱚ ᱧᱟᱹ ᱧᱟᱢᱚᱜᱼᱟ ᱱᱚᱝᱠᱟ ᱡᱮᱞᱮᱠᱟ ᱧᱮᱞ ᱧᱟᱢᱚᱜᱼᱟ ᱯᱩᱴᱤᱭᱟ ᱦᱟᱹᱠᱩ ᱰᱟᱹᱲᱠᱟᱹ ᱦᱟᱹᱠᱩ ᱮᱢᱚᱱ ᱦᱚᱸ ᱢᱟᱨᱟᱝ ᱢᱟᱨᱟᱝ ᱦᱟᱹᱠᱩ ᱦᱚᱸ ᱢᱮᱱᱟᱜ ᱠᱚᱣᱟ ᱡᱮᱢᱚᱱ ᱠᱟᱛᱞᱟ ᱨᱩᱭ ᱟᱨᱦᱚᱸ ᱢᱚᱴᱟᱢᱩᱴᱤ ᱵᱷᱟᱜᱽ ᱦᱮᱸ ᱞᱟᱹᱭ ᱵᱤᱱ
ᱞᱟᱹᱭᱫᱟᱹᱧ ᱡᱮ ᱛᱟᱦᱚᱞᱮ ᱡᱟᱹᱯᱩᱫ ᱫᱤᱱ ᱠᱚᱫᱚ ᱴᱚᱨᱚᱰᱟᱝ ᱠᱚᱫᱚ ᱚᱰᱟᱣ ᱵᱟᱲᱟᱭ ᱜᱮᱭᱟᱟᱢ ᱥᱮ ᱵᱟᱝ
ᱦᱮᱸ ᱟᱹᱰᱤ ᱜᱟᱱ ᱴᱚᱨᱚᱰᱟᱝ ᱠᱚᱫᱚ ᱢᱮᱱᱟᱜᱼᱟ ᱜᱷᱩᱱᱤ ᱢᱮᱱᱟᱜᱼᱟ ᱟᱨᱦᱚᱸ ᱟᱹᱰᱤ ᱟᱹᱰᱤ ᱞᱮᱠᱟᱱ ᱡᱟᱞ ᱠᱚ ᱢᱮᱱᱟᱜᱼᱟ ᱚᱱᱟ ᱠᱚᱫᱚ ᱜᱟᱰᱟ ᱠᱚᱨᱮ ᱱᱟᱹᱭ ᱠᱚᱨᱮᱜ ᱚᱰᱟᱣ ᱵᱟᱲᱟ ᱦᱩᱭᱩᱜᱼᱟ ᱵᱷᱟᱹᱜᱤ ᱜᱮ ᱦᱟᱹᱠᱩ ᱠᱚᱠᱚ ᱧᱮᱞ ᱧᱟᱢᱚᱜᱼᱟ ᱵᱷᱟᱜᱤ ᱜᱮ ᱟᱨᱦᱚᱸ ᱚᱲᱟᱜ ᱠᱚᱨᱮ ᱡᱚᱢ ᱵᱟᱲᱟ ᱦᱩᱭᱩᱜᱼᱟ ᱩᱛᱩ ᱠᱟᱛᱮᱫ ᱡᱚᱢ ᱵᱟᱲᱟ ᱦᱩᱭᱩᱜᱼᱟ ᱟᱨᱦᱚᱸ ᱡᱟᱹᱥᱛᱤ ᱡᱩᱫᱤ ᱠᱚ ᱦᱟᱹᱠᱩ ᱮᱱ ᱠᱷᱟᱱ ᱵᱟᱡᱟᱨ ᱥᱮᱫ ᱤᱫᱤ ᱠᱟᱛᱮᱫ ᱟᱠᱷᱨᱤᱧ ᱦᱚᱸ ᱦᱩᱭᱩᱜᱼᱟ ᱛᱚ ᱜᱚᱢᱠᱮ ᱟᱯᱮᱥᱮᱫ ᱪᱮᱫ ᱞᱮᱠᱟ ᱠᱚ ᱡᱟᱹᱥᱛᱤ ᱦᱟᱹᱠᱩ ᱧᱟᱢ ᱞᱮᱠᱷᱟᱱ ᱪᱮᱫ ᱯᱮ ᱪᱤᱠᱟᱹ ᱠᱚᱣᱟ
ᱟᱞᱮ ᱦᱚᱸ ᱚᱱᱠᱟ ᱜᱮ ᱡᱟᱹᱥᱛᱤ ᱦᱟᱠᱳ ᱧᱟᱢ ᱞᱮ ᱞᱮᱠᱷᱟᱱ ᱫᱚ ᱵᱟᱡᱟᱨ ᱥᱮᱫ ᱟᱹᱠᱷᱨᱤᱧ ᱞᱮ ᱤᱫᱤ ᱠᱚᱜᱮᱭᱟ ᱟᱨ
ᱚᱱᱠᱟ ᱞᱟᱦᱟᱛᱮ ᱞᱮᱠᱟ ᱡᱮᱢᱚᱱ ᱞᱟᱦᱟᱛᱮ ᱡᱮᱢᱚᱱ ᱴᱨᱚᱰᱟᱝ ᱥᱤᱲᱟᱹᱱ ᱛᱟᱦᱮᱸ ᱠᱟᱱᱟ ᱚᱱᱠᱟ ᱞᱮᱠᱟ ᱟᱞᱮ ᱥᱮᱫ ᱫᱚ ᱧᱮᱞ ᱟᱠᱟᱫᱟᱹᱧ ᱠᱷᱩᱵ ᱠᱚᱢ ᱜᱮᱭᱟ ᱟᱨ ᱤᱧ ᱱᱤᱡᱮ ᱦᱚᱧ ᱮᱰᱟᱣ ᱠᱟᱜᱼᱟ ᱴᱨᱚᱰᱟᱝ ᱫᱚ ᱵᱟᱝ ᱢᱚᱥᱟᱨᱤ ᱱᱮᱛᱟᱨ ᱫᱚ ᱴᱨᱚᱰᱟᱝ ᱫᱚ ᱠᱷᱩᱵ ᱟᱞᱮ ᱚᱱᱟ ᱠᱚᱨᱮᱫ ᱫᱚ ᱠᱚᱢ ᱜᱤᱧ ᱧᱮᱞ ᱵᱟᱲ ᱵᱟᱲᱟᱭᱟ ᱵᱮᱥᱤᱨ ᱵᱷᱟᱜᱽ ᱫᱚ ᱢᱚᱥᱟᱨᱤ ᱠᱚᱜᱮ ᱠᱚ ᱚᱰᱟᱣ ᱮᱫᱟ ᱚᱱᱟ ᱠᱷᱚᱱ ᱜᱮ ᱦᱟᱹᱠᱩ ᱠᱚ ᱡᱷᱟᱹᱞᱤᱭᱮᱫ ᱠᱚᱣᱟ ᱟᱨ ᱵᱮᱥᱤ ᱠᱚ ᱡᱷᱟᱹᱞᱤ ᱮᱫ ᱠᱚ ᱠᱷᱟᱱ ᱫᱚ ᱟᱹᱠᱷᱨᱤᱧ ᱠᱚ ᱤᱫᱤᱭᱮᱫ ᱠᱚᱣᱟ ᱵᱟᱡᱟᱨ ᱱᱚᱜᱼᱚᱸ ᱱᱚᱝᱠᱟ ᱟᱨ ᱜᱷᱟᱰᱟ ᱠᱚᱨᱮ ᱦᱚᱸ ᱧᱮᱞ ᱟᱠᱟᱫ ᱠᱚᱣᱟ ᱢᱟᱨᱟᱝ ᱢᱟᱨᱟᱝ ᱴᱨᱚᱰᱟᱝ ᱠᱚ ᱚᱰᱟᱣᱟ ᱚᱸᱰᱮ ᱦᱚᱸ
ᱟᱪᱪᱷᱟ ᱛᱟᱦᱚᱞᱮ ᱜᱚᱝᱠᱮ ᱟᱯᱮ ᱥᱮᱫ ᱱᱚᱣᱟ ᱡᱟᱹᱯᱩᱫ ᱨᱮᱫᱚ ᱥᱮ ᱱᱚᱣᱟ ᱡᱟᱹᱯᱩᱫ ᱫᱤᱱ ᱨᱮᱫᱚ ᱥᱩᱫᱷᱩ ᱦᱳᱲᱩ ᱢᱟᱛᱨᱚ ᱜᱮ ᱪᱟᱥ ᱦᱩᱭᱩᱜᱼᱟ ᱥᱮ ᱟᱨᱦᱚᱸ ᱡᱟᱦᱟᱸᱱᱟᱜ ᱠᱚ ᱚᱱᱟ ᱠᱚᱦᱚᱸ ᱪᱟᱥ ᱦᱩᱭᱩᱜᱼᱟ ᱮᱴᱟᱜ ᱡᱤᱱᱤᱥ ᱠᱚᱦᱚᱸ
ᱵᱟᱝ ᱟᱞᱮᱥᱮᱫ ᱫᱚ ᱱᱚᱜᱼᱚᱭ ᱡᱮᱢᱚᱱ
ᱦᱩᱸ ᱛᱟᱦᱞᱮ ᱥᱩᱫᱷᱩ ᱢᱤᱫ ᱫᱷᱟᱣ ᱜᱮ ᱦᱩᱲᱩ ᱦᱚᱸ ᱪᱟᱥ ᱦᱩᱭᱩ ᱜᱮᱭᱟ ᱱᱚᱣᱟ ᱡᱟᱹᱯᱩᱫ ᱨᱮ ᱫᱟᱜ ᱠᱮᱫ ᱠᱷᱟᱱ ᱱᱚᱛᱟᱞᱮᱭᱟ ᱟᱨ ᱵᱟᱝᱠᱷᱟᱱ ᱫᱚ ᱵᱟᱝ ᱦᱩᱭᱩᱜᱼᱟ ᱤᱱᱟᱹ ᱥᱮᱨᱢᱟ ᱫᱚ ᱚᱱᱠᱟ ᱦᱚᱸ ᱵᱟᱨ ᱥᱮᱨᱢᱟ ᱧᱮᱞ ᱦᱩᱭ ᱠᱟᱱᱟ ᱡᱮ ᱵᱟᱝ ᱫᱟᱜ ᱠᱷᱟᱹᱛᱤᱨ ᱪᱟᱥ ᱦᱚᱸ ᱵᱟᱝ ᱦᱩᱭ ᱠᱟᱱᱟ ᱛᱟᱞᱮᱭᱟ ᱢᱟᱱᱮ ᱟᱞᱮ ᱫᱚ ᱵᱚᱨᱥᱟ ᱨᱮ ᱱᱚᱣᱟ ᱡᱟᱹᱯᱩᱫ ᱫᱤᱱᱨᱮ ᱫᱟᱜ ᱞᱮᱠᱷᱟᱱ ᱜᱮ ᱦᱩᱭᱩᱜ ᱛᱟᱞᱮᱭᱟ ᱵᱟᱝᱠᱷᱟᱱ ᱫᱚ ᱵᱟᱝ
ᱦᱮᱸ ᱟᱞᱮ ᱥᱮᱫ ᱫᱚ ᱡᱟᱦᱟᱸᱞᱮᱠᱟ ᱦᱮᱸ ᱠᱩᱠᱞᱤᱪ ᱢᱮ ᱜᱚᱢᱠᱮ
ᱟᱯᱮ ᱥᱮᱫ ᱫᱚ ᱛᱟᱦᱚᱞᱮ ᱪᱮᱫ ᱵᱟᱨ ᱫᱷᱟᱣ ᱦᱩᱲᱩ ᱯᱮ ᱨᱚᱦᱚᱭ ᱜᱮᱭᱟ ᱥᱮ ᱢᱤᱫ ᱫᱷᱟᱣ
ᱦᱮᱸ ᱟᱞᱮ ᱥᱮᱫ ᱫᱚ ᱱᱚᱝᱠᱟ ᱱᱟᱢᱟᱞ ᱫᱤᱥᱚᱢ ᱛᱚ ᱟᱞᱮᱫᱚ ᱢᱤᱱᱤ ᱠᱚ ᱥᱮᱞᱚ ᱠᱚ ᱢᱮᱱᱟᱜᱼᱟ ᱟᱫᱚ ᱟᱞᱮ ᱚᱱᱛᱮ ᱫᱚ ᱵᱟᱨ ᱦᱚᱸᱠᱚ ᱪᱟᱥ ᱜᱮᱭᱟ ᱢᱤᱫ ᱫᱷᱟ ᱦᱳ ᱢᱤᱫ ᱫᱷᱟᱣ ᱡᱟᱹᱥᱛᱤ ᱠᱟᱨᱛᱮ ᱱᱮᱛᱟᱨ ᱫᱚ ᱧᱮᱞ ᱧᱟᱢᱚᱜ ᱠᱟᱱᱟ ᱵᱟᱨ ᱫᱷᱟᱣ ᱛᱮᱠᱚ ᱪᱟᱥ ᱮᱫᱟ ᱥᱤᱡᱤᱱ ᱨᱮ ᱥᱮ ᱥᱮᱨᱢᱟ ᱨᱮ
ᱦᱩᱸ
ᱟᱞᱮ ᱚᱱᱛᱮ ᱫᱚ ᱢᱤᱱᱤ ᱠᱚ ᱥᱮᱞᱚ ᱠᱚ ᱢᱮᱱᱟᱜᱼᱟ ᱫᱟᱜ ᱨᱮᱱᱟᱜ ᱚᱵᱷᱟᱵᱽ ᱫᱚ ᱩᱱᱟᱹᱜ ᱧᱮᱞ ᱵᱟᱭ ᱧᱮᱞ ᱧᱟᱢᱚᱜᱼᱟ ᱛᱚ ᱢᱚᱴᱟᱢᱩᱴᱤ ᱵᱷᱟᱜᱤ ᱜᱮ ᱪᱟᱥ ᱵᱟᱲᱟ ᱠᱚᱫᱚ ᱦᱩᱭᱩᱜᱼᱟ
ᱟᱪᱪᱷᱟ
ᱟᱯᱮᱥᱮᱫ ᱟᱯᱮᱥᱮᱫ ᱫᱚ ᱱᱚᱝᱠᱟ ᱢᱤᱱᱤ ᱥᱮᱞᱚ ᱠᱚᱫᱚ ᱛᱟᱦᱚᱞᱮ ᱢᱮᱱᱟᱜ ᱟᱥᱮ ᱵᱟᱝ
ᱵᱟᱝ ᱵᱟᱝ ᱟᱞᱮᱥᱮᱫ ᱫᱚ ᱢᱤᱱᱤ ᱥᱮᱞᱳ ᱠᱚᱫᱚ ᱵᱟᱹᱱᱩᱜᱼᱟ ᱚᱱᱠᱟᱱ ᱫᱚ ᱞᱟᱹᱭ ᱠᱮᱫᱟ ᱥᱮᱨᱢᱟ ᱫᱟᱜ ᱛᱮᱜᱮ ᱤᱱᱟᱹ ᱦᱩᱭ ᱦᱩᱭᱱᱟ ᱫᱟᱜ ᱠᱮ ᱠᱷᱟᱱ ᱦᱩᱭᱱᱟ ᱟᱨ ᱵᱟᱝᱠᱷᱟᱱ ᱫᱚ ᱤᱱᱟᱹ ᱥᱮᱨᱢᱟ ᱫᱚ ᱵᱟᱝ ᱦᱩᱭᱩᱜᱼᱟ ᱚᱱᱮ ᱚᱱᱠᱟ ᱟᱞᱮ ᱥᱮᱫ ᱫᱚ ᱚᱱᱠᱟ ᱥᱮᱞᱳ ᱠᱚᱫᱚ ᱵᱟᱹᱱᱩᱜᱼᱟ
ᱛᱟᱦᱚᱞᱮ ᱜᱚᱝᱠᱮ ᱟᱯᱮ ᱥᱮᱫ ᱫᱚ ᱢᱟᱱᱮ ᱵᱚᱪᱷᱚᱨ ᱨᱮᱫᱚ ᱛᱟᱦᱚᱞᱮ ᱪᱮᱫ ᱪᱮᱫ ᱠᱚ ᱚᱱᱟ ᱥᱚᱵᱡᱤ ᱥᱮ ᱯᱷᱚᱥᱚᱞ ᱠᱚᱫᱚ ᱦᱩᱭᱩᱜᱼᱟ
ᱵᱚᱪᱷᱚᱨ ᱨᱮᱫᱚ ᱚᱱᱮ ᱡᱟᱹᱯᱩᱫ ᱫᱤᱱ ᱫᱚ ᱦᱩᱲᱩ ᱜᱮᱞᱮ ᱪᱟᱥ ᱜᱮ ᱫᱟᱜ ᱠᱷᱟᱱᱮ ᱟᱨ ᱚᱱᱠᱟ ᱫᱷᱚᱨᱚᱱ ᱫᱤᱱ ᱦᱚᱸ ᱠᱷᱩᱵᱽ ᱠᱚᱢᱮᱨ ᱢᱚᱫᱽᱫᱷᱮ ᱚᱲᱟᱜ ᱨᱮ ᱡᱚᱢ ᱞᱮᱠᱟᱞᱮ ᱨᱚᱦᱚᱭ ᱨᱚᱦᱚᱭᱟ ᱟᱨ ᱵᱟᱝᱠᱷᱟᱱ ᱫᱚ ᱵᱟᱝ ᱦᱩᱭᱩᱜ ᱜᱮᱭᱟ ᱟᱞᱮᱥᱮ ᱠᱷᱩᱵ ᱠᱚᱢ ᱠᱚ ᱨᱚᱦᱚᱭᱟ ᱡᱮᱢᱚᱱ ᱟᱱᱟᱡᱽ ᱠᱚ ᱠᱚ ᱵᱮᱸᱜᱟᱲ ᱵᱤᱞᱟᱹᱛᱤ ᱠᱚᱸᱰᱷᱟ ᱚᱱᱟ ᱫᱷᱚᱨᱚᱱ ᱨᱮ ᱚᱱᱟ ᱠᱚᱫᱚ ᱠᱷᱩᱵ ᱠᱚᱢ ᱜᱮᱞᱮ ᱨᱚᱦᱚᱭᱟ ᱟᱞᱮ ᱥᱮᱫ ᱫᱚ ᱫᱟᱜ ᱨᱮᱱᱟᱜ ᱟᱱᱟᱴ ᱢᱮᱱᱟᱜᱼᱟ ᱥᱮ
ᱟᱪᱪᱷᱟ
ᱟᱪᱪᱷᱟ ᱜᱚᱝᱠᱮ ᱟᱯᱮᱥᱮᱫ ᱫᱚ ᱛᱟᱦᱚᱞᱮ ᱚᱱᱟ ᱠᱚ ᱥᱚᱵᱽᱡᱤ ᱟᱱᱟᱡᱽ ᱠᱚᱫᱚ ᱵᱷᱟᱹᱜᱤ ᱜᱮᱛᱚ ᱠᱚ ᱨᱚᱦᱚᱭᱟ
ᱦᱮᱸ ᱟᱞᱮ ᱥᱮᱫ ᱫᱚ ᱥᱮᱨᱢᱟ ᱨᱮ ᱢᱚᱴᱟᱢᱩᱴᱤ ᱟᱞᱮ ᱚᱱᱛᱮ ᱱᱚᱣᱟ ᱡᱟᱹᱯᱩᱫ ᱫᱤᱱ ᱫᱚ ᱟ ᱱᱚᱝᱠᱟ ᱦᱩᱲᱩ ᱠᱚᱠᱚ ᱨᱚᱦᱚᱭᱟ ᱚᱱᱟ ᱛᱟᱭᱚᱢ ᱨᱟᱵᱟᱝ ᱮᱛᱚᱦᱚᱵ ᱞᱟᱦᱟ ᱚᱱᱠᱟ ᱟᱹᱞᱩ ᱞᱮ ᱨᱚᱦᱚᱭᱟ ᱟᱹᱞᱩ ᱨᱚᱦᱚᱭ ᱛᱟᱭᱚᱢ ᱛᱤᱞᱢᱤᱧ ᱠᱚ ᱞᱮ ᱨᱚᱦᱚᱭᱟ ᱚᱱᱟ ᱥᱟᱶᱛᱮ ᱟᱹᱰᱤ ᱨᱚᱠᱚᱢ ᱥᱟᱠᱥᱚᱵᱽᱡᱤ ᱠᱚᱦᱚᱸ ᱦᱩᱭᱩᱜ ᱜᱮᱭᱟ ᱡᱮᱢᱚᱱ ᱯᱚᱴᱚᱞ ᱪᱷᱤᱠᱳ ᱵᱮᱸᱜᱟᱲ ᱱᱟᱱᱟ ᱦᱩᱱᱟᱹᱨ ᱥᱚᱵᱽᱡᱤ ᱰᱮ ᱪᱟᱥᱟ ᱟᱞᱮ ᱚᱱᱛᱮ ᱫᱚ